ᱦᱮᱸ ᱨᱚᱲ ᱫᱚ ᱟᱡᱚᱢᱚᱜ ᱠᱟᱱᱟ ᱢᱮᱱ ᱠᱷᱟᱱ ᱟᱹᱰᱤ ᱠᱟᱹᱴᱤᱡ ᱧᱚᱜ ᱨᱚᱲ ᱟᱸᱡᱚᱢᱚᱜ ᱠᱟᱱᱟ ᱦᱟᱸᱜ ᱾
ᱟᱪᱪᱷᱟ ᱱᱟᱯᱟᱭ ᱜᱤ ᱢᱮᱱᱟᱢᱟ?
ᱦᱮᱸ ᱱᱟᱯᱟᱭ ᱜᱮ ᱢᱤᱱᱟᱹᱧᱼᱟ ᱾
ᱦᱳᱭ
ᱟᱢᱫᱚ ᱚᱠᱟ ᱞᱮᱠᱟ ᱢᱮᱱᱟᱜ ᱢᱮᱭᱟ?
ᱦᱳᱭ ᱤᱧ ᱦᱚᱸ ᱱᱟᱯᱟᱭ ᱜᱮ ᱢᱤᱱᱤᱧᱼᱟ ᱾
ᱟᱫᱚ ᱪᱮᱫ ᱠᱚᱢ ᱪᱤᱠᱟᱹ ᱵᱟᱲᱟᱭᱮᱫᱟ ᱛᱟᱦᱚᱞᱮ?
ᱱᱤᱛᱚᱜ ᱫᱚ ᱪᱮᱫ ᱦᱚᱸ ᱵᱟᱹᱧ ᱪᱤᱠᱟᱹ ᱵᱟᱲᱟᱭᱮᱫᱟ ᱱᱤᱛᱚᱜ ᱫᱚ ᱫᱩᱲᱩᱵ ᱵᱟᱲᱟ ᱠᱟᱱᱟ ᱾ ᱫᱟᱜ ᱮᱫ ᱛᱟᱦᱮᱸᱜ ᱟᱭ ᱛᱚ ᱦᱚᱜᱼᱚᱭ ᱠᱤᱪᱷᱩ ᱠᱷᱚᱱ ᱢᱟᱨᱟᱝ ᱱᱚᱜᱼᱚᱭ ᱫᱟᱜ ᱠᱚᱭ ᱟᱹᱥᱩᱲ ᱵᱟᱲᱟ ᱟᱠᱟᱜᱼᱟᱭ ᱛᱚ, ᱟᱫᱚ ᱚᱱᱟᱛᱮᱧ ᱫᱩᱲᱩᱵ ᱵᱟᱲᱟ ᱟᱠᱟᱱᱟ ᱚᱲᱟᱜ ᱠᱚᱨᱮ ᱾
ᱟᱪᱪᱷᱟ᱾
ᱟᱢᱫᱚ ᱪᱮᱫ ᱮᱢ ᱪᱤᱠᱟᱹᱭᱮᱫᱟ?
ᱤᱧᱦᱚᱸ ᱪᱮᱫ ᱦᱚᱸ ᱵᱟᱹᱧ ᱪᱤᱠᱟᱹ ᱵᱟᱲᱟᱭᱮᱫᱟ, ᱱᱚᱜᱼᱚᱭ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ ᱾ ᱫᱤᱱᱟᱹᱢ ᱦᱤᱞᱳᱜ ᱫᱟᱜ ᱟᱞᱮ ᱠᱟᱱᱟ ᱟᱞᱮᱥᱮᱡ ᱫᱚ, ᱟᱫᱚ ᱫᱟᱜ ᱦᱚᱸ ᱫᱚᱨᱠᱟᱨᱚᱜ ᱠᱟᱱ ᱜᱮᱭᱟ, ᱚᱱᱟ ᱛᱮᱜᱮ ᱡᱟᱹᱱᱤᱡ ᱮ ᱫᱟᱜ ᱮᱫᱟ ᱾
ᱛᱟᱦᱚᱞᱮ
ᱦᱮᱸ ᱫᱟᱠᱟ ᱩᱛᱩ ᱦᱟᱯᱮ ᱟᱹᱶᱨᱤ ᱞᱮ ᱤᱥᱤᱱᱟ᱾ ᱦᱟᱸᱜ ᱟᱨ ᱠᱟᱴᱤᱡ ᱠᱟᱛᱮᱮᱫ ᱞᱮ ᱤᱥᱤᱱ ᱟᱞᱮ ᱾
ᱟᱪᱪᱷᱟ᱾
ᱟᱯᱮ ᱫᱚ?
ᱟᱞᱮ ᱦᱚᱸ ᱟᱹᱣᱨᱤᱞᱮ ᱫᱟᱠᱟ ᱩᱛᱩᱭᱟ, ᱫᱟᱠᱟ ᱩᱛᱩᱭ ᱛᱟᱞᱮᱭᱟᱠᱚ ᱱᱟᱦᱟᱜ ᱟᱨ ᱢᱤᱫ ᱜᱷᱟᱹᱲᱤᱡ ᱯᱚᱨᱮ ᱾
ᱦᱮᱸ
ᱟᱫᱚ ᱛᱟᱦᱚᱞᱮ ᱫᱟᱠᱟ ᱩᱛᱩ ᱠᱚ ᱟᱢ ᱵᱟᱰᱟᱭ ᱜᱮᱭᱟ?
ᱦᱮᱸᱻ ᱵᱟᱰᱟᱭ ᱜᱤᱭᱟᱹᱧ ᱫᱟᱠᱟ ᱩᱛᱩ ᱠᱚᱫᱚ ᱾
ᱟᱪᱪᱷᱟ, ᱤᱧᱦᱚᱸ ᱫᱟᱠᱟ ᱩᱛᱩ ᱠᱚᱫᱚ ᱱᱟᱦᱟᱜ ᱵᱟᱰᱟᱭ ᱫᱚᱧ ᱵᱟᱰᱟᱭ ᱜᱮᱭᱟ, ᱟᱨ ᱩᱛᱩ ᱵᱟᱲᱟᱭ ᱦᱩᱭᱩᱜᱼᱟ ᱮᱢᱱᱤ ᱱᱚᱝᱠᱟ ᱡᱤᱞ ᱠᱩ ᱾
ᱚᱻ
ᱟᱪᱪᱷᱟ, ᱟᱯᱮ ᱥᱮᱫ ᱥᱩᱠᱨᱤ ᱡᱤᱞ ᱠᱚ ᱡᱚᱢ ᱜᱮᱭᱟ?
ᱦᱮᱸ ᱡᱚᱢ ᱜᱮᱭᱟ ᱠᱚ ᱥᱩᱠᱨᱤ ᱡᱤᱞ ᱫᱚ, ᱢᱟᱱᱮ ᱡᱷᱚᱛᱚ ᱨᱮᱠᱚ ᱡᱚᱢᱟ᱾
ᱟᱪᱪᱷᱟ,
ᱢᱟᱱᱮ ᱢᱤᱜ ᱵᱟᱨ ᱦᱚᱲ ᱵᱟᱠᱚ ᱡᱚᱢᱟ ᱟᱨᱠᱤ, ᱡᱟᱦᱟᱸᱭ ᱠᱚ ᱵᱟᱠᱚ ᱥᱩᱠᱚᱜᱼᱟ ᱡᱟᱦᱟᱸᱭ ᱚᱥᱩᱵᱤᱫᱷᱟ ᱨᱩᱣᱟᱹ ᱠᱚ ᱢᱮᱱᱟᱜ ᱛᱟᱠᱚᱣᱟ, ᱩᱱᱠᱩ ᱠᱚ ᱵᱟᱠᱚ ᱡᱚᱢ ᱜᱮᱭᱟ ᱵᱟᱠᱷᱟᱡ ᱡᱚᱢ ᱫᱚ ᱡᱷᱚᱛᱚ ᱦᱚᱲ ᱜᱮᱠᱚ ᱡᱚᱢᱟ᱾ ᱟᱯᱮ ᱫᱚ?
ᱟᱞᱮ ᱫᱚᱞᱮ ᱡᱚᱢ ᱜᱮᱭᱟ ᱥᱩᱠᱨᱤ ᱡᱤᱞ ᱫᱚ ᱟᱫᱚ ᱚᱲᱟᱜ ᱨᱮᱫᱚ ᱡᱚᱛᱚ ᱦᱚᱲ ᱜᱮᱞᱮ ᱡᱚᱢᱟ ᱱᱟᱦᱟᱜ᱾ ᱢᱤᱫ ᱦᱚᱲ ᱫᱚ ᱵᱟᱭ ᱡᱚᱢ ᱛᱟᱞᱮᱭᱟ ᱾ ᱟᱫᱚ ᱩᱱᱤ ᱫᱚ ᱥᱩᱠ ᱥᱩᱠᱩᱨᱤ ᱡᱤᱞ ᱡᱮ ᱦᱤᱞᱳᱜ ᱞᱮ ᱠᱤᱨᱤᱧ ᱟᱹᱜᱩᱭᱟ, ᱟᱫᱚ ᱩᱱᱤ ᱫᱚ ᱮᱴᱟᱜ ᱡᱤᱞ ᱞᱮ ᱠᱤᱨᱤᱧ ᱟᱹᱜᱩᱭᱟ ᱡᱟᱦᱟᱱᱟᱜ᱾
ᱚ ᱚ, ᱛᱟᱦᱚᱞᱮ ᱟᱯᱮ ᱫᱚ ᱢᱮᱨᱚᱢ ᱡᱤᱞ ᱫᱚᱯᱮ ᱡᱚᱢ ᱜᱮᱭᱟ ᱥᱮ ᱵᱟᱝ?
ᱦᱮᱸ ᱢᱮᱨᱚᱢ ᱡᱤᱞ ᱫᱚᱞᱮ ᱡᱚᱢ ᱜᱮᱭᱟ, ᱟᱫᱚ ᱢᱮᱨᱚᱢ ᱡᱤᱞ ᱫᱚ ᱱᱟᱦᱟᱜ ᱤᱧ ᱵᱟᱹᱧ ᱡᱚᱢᱟ ᱾
ᱚᱻ
ᱵᱟᱠᱷᱟᱱ ᱫᱚ ᱡᱚᱛᱚ ᱦᱚᱲ ᱜᱮᱠᱚ ᱡᱚᱢ ᱛᱟᱞᱮᱭᱟ, ᱟᱫᱚ ᱤᱧ ᱦᱚᱸ ᱚᱱᱠᱟ ᱜᱮ ᱵᱮᱞᱮ ᱛᱟᱹᱱᱤᱡ ᱠᱚ ᱟᱹᱜᱩᱧᱟ᱾ ᱵᱟᱠᱷᱟᱱ ᱮᱴᱟᱜ ᱵᱚᱭᱞᱟᱨ ᱡᱤᱞ ᱠᱚ᱾
ᱚᱻ ᱟᱞᱮ ᱫᱚ ᱢᱮᱨᱟᱢ ᱡᱤᱞ ᱫᱚ ᱡᱷᱚᱛᱚ ᱦᱚᱲ ᱜᱮᱞᱮ ᱡᱚᱢ ᱜᱮᱭᱟ᱾
ᱟᱪᱪᱷᱟ
ᱦᱳᱭ᱾
ᱟᱯᱮ ᱫᱚ ᱛᱟᱦᱚᱞᱮ ᱵᱟᱡᱟᱨ ᱥᱩᱨ ᱜᱮ ᱛᱟᱯᱮᱭᱟ ᱥᱮ ᱥᱟᱺᱜᱤᱧ ᱧᱚᱜ ᱜᱮᱭᱟ?
ᱵᱟᱡᱟᱨ ᱫᱚ ᱥᱩᱨ ᱤᱭᱟᱹ ᱵᱟᱝ ᱥᱩᱨ ᱜᱮ ᱛᱟᱞᱮᱭᱟ ᱟᱞᱮ ᱫᱚ ᱥᱟᱺᱜᱤᱧ ᱧᱚᱜ ᱜᱮ ᱛᱟᱞᱮᱭᱟ ᱟᱨᱠᱤ᱾
ᱟᱪᱪᱷᱟ
ᱥᱳᱨ ᱠᱚᱨᱮ ᱫᱚ ᱵᱟᱪᱩᱜ ᱟᱠᱟᱜᱼᱟ, ᱚᱱᱮ ᱫᱚᱠᱟᱱ ᱠᱚ ᱢᱮᱱᱟᱜ ᱟᱠᱟᱫᱼᱟ ᱡᱟ᱾
ᱟᱨ ᱦᱟᱴ ᱠᱚ ᱦᱩᱭᱩᱜ ᱜᱮᱭᱟ ᱥᱮ ᱵᱟᱝ ᱟᱯᱮᱥᱮᱫ?
ᱮᱸ ᱦᱟᱴ ᱦᱩᱭᱩᱜ ᱜᱮᱭᱟ ᱢᱟᱱᱮ ᱥᱟᱺᱜᱤᱧ ᱧᱚᱜ ᱨᱮ ᱥᱩᱨ ᱧᱚᱜ ᱨᱮᱫᱚ ᱵᱟᱝ ᱦᱩᱭᱩᱜ ᱜᱮᱭᱟ᱾ ᱚᱻ ᱟᱯᱮ ᱥᱮᱫ ᱫᱚ?
ᱟᱞᱮ ᱥᱮᱫ ᱦᱚᱸ ᱦᱟᱴ ᱫᱚ ᱦᱩᱭᱩᱜ ᱜᱮᱭᱟ, ᱫᱤᱱᱟᱹᱢ ᱞᱮᱠᱟᱜ ᱜᱮ ᱦᱟᱴ
ᱚᱻ ᱚ
ᱟᱨ ᱡᱚᱛᱚᱣᱟᱜ ᱜᱮ ᱧᱟᱢᱚᱜᱼᱟ ᱟᱞᱮ ᱥᱮᱱᱟᱜ ᱦᱟᱴ ᱨᱮᱫᱚ᱾ ᱦᱚᱨᱚᱜ ᱵᱟᱸᱫᱮ ᱠᱷᱚᱡ ᱮᱦᱚᱵ ᱠᱟᱛᱮᱫ ᱡᱚᱢ ᱧᱩ ᱠᱷᱚᱡ᱾ ᱥᱟᱱᱟᱢ ᱞᱮᱠᱟᱱᱟᱜ ᱠᱟᱹᱢᱤᱭᱟᱱ ᱡᱤᱱᱤᱥ ᱠᱚ ᱧᱟᱢᱚᱜᱼᱟ᱾
ᱚ, ᱛᱟᱦᱚᱞᱮ ᱫᱤᱱᱜᱮ ᱦᱟᱴ ᱯᱮ ᱪᱟᱞᱟᱜ ᱜᱮᱭᱟ ᱟᱯᱮ ᱫᱚ?
ᱫᱤᱱ ᱜᱮᱠᱚ ᱪᱟᱞᱟᱜ ᱜᱮᱭᱟ ᱟᱫᱚ ᱡᱟᱦᱟᱸᱭᱟᱜ ᱫᱚᱨᱠᱟᱨ ᱢᱮᱱᱟᱜ ᱛᱟᱭᱟ ᱩᱱᱤ ᱜᱮᱛᱚ ᱦᱟᱴ ᱫᱚᱭ ᱪᱟᱞᱟᱜᱼᱟ᱾ ᱵᱟᱠᱷᱟᱱ ᱫᱚ ᱟᱹᱣᱲᱤ ᱨᱮᱱᱟᱜ ᱫᱚ ᱪᱮᱫ ᱞᱟᱹᱜᱤᱫ ᱮᱢ ᱪᱟᱞᱟᱜᱼᱟ ᱦᱟᱴ ᱫᱚ᱾
ᱚ ᱦᱮᱸᱻ
ᱟᱨ ᱛᱟᱦᱚᱞᱮ ᱪᱮᱫ ᱠᱚ ᱡᱤᱞ ᱠᱚᱯᱮ ᱠᱤᱨᱤᱧ ᱟᱹᱜᱩᱭ ᱛᱮ ᱦᱟᱴ ᱠᱷᱚᱱ ᱫᱚ?
ᱦᱟᱴ ᱠᱷᱚᱱ ᱚᱱᱮᱻ ᱤᱭᱟᱹ ᱠᱚ, ᱥᱩᱠᱨᱤ ᱡᱮᱞ ᱠᱚ, ᱵᱚᱭᱞᱟᱨ ᱡᱮᱞ ᱠᱚ ᱟᱨᱦᱚᱸ ᱢᱮᱨᱚᱢ ᱡᱮᱞ ᱠᱚᱞᱮ ᱠᱤᱨᱤᱧ ᱟᱹᱜᱩᱭ ᱜᱮᱭᱟ᱾
ᱟᱪᱪᱷᱟ
ᱚᱱᱟ ᱠᱚᱜᱮᱞᱮ ᱡᱚᱢ ᱜᱮᱭᱟ ᱟᱨᱠᱤ, ᱟᱫᱚ ᱚᱱᱟ ᱤᱭᱟᱹᱛᱮ ᱚᱱᱟ ᱠᱚᱜᱮᱞᱮ ᱠᱤᱨᱤᱧ ᱟᱹᱜᱩᱭ ᱜᱮᱭᱟ᱾
ᱚᱻ
ᱦᱳᱭ, ᱟᱯᱮᱫᱚ?
ᱟᱫᱚ ᱟᱞᱮ ᱦᱚᱸ ᱢᱮᱨᱚᱢ ᱡᱮᱞ ᱠᱚ ᱦᱟᱠᱳ ᱥᱤᱢ ᱡᱤᱞ, ᱵᱚᱭᱞᱟᱨ ᱡᱤᱞ ᱚᱱᱟᱠᱜᱮ ᱟᱨ ᱥᱩᱠ ᱠᱨᱤ ᱡᱮᱞ, ᱟᱪᱪᱷᱟ ᱟᱯᱮᱥᱮᱫ ᱰᱟᱹᱝᱨᱤ ᱡᱤᱞ ᱠᱚ ᱡᱚᱢ ᱜᱤᱭᱟ?
ᱰᱟᱝᱨᱤ ᱡᱤᱞ?
ᱦᱮᱸ
ᱦᱳᱭ ᱡᱚᱢ ᱵᱟᱨᱟᱭ ᱜᱮᱭᱟ ᱠᱚ ᱚᱱᱠᱟ ᱟᱨᱠᱤ ᱡᱚᱛᱚ ᱦᱚᱲ ᱫᱚ ᱵᱟᱝ ᱟᱨᱠᱤ ᱢᱤᱫ ᱵᱟᱨ ᱦᱚᱲ᱾
ᱟᱪᱪᱷᱟ
ᱦᱳᱭ᱾ ᱟᱯᱮ ᱥᱮᱫ ᱫᱚ?
ᱟᱞᱮ ᱥᱮᱫ ᱢᱟ ᱱᱟᱦᱟᱜ ᱰᱟᱝᱨᱤ ᱡᱤᱞ ᱢᱟ ᱵᱟᱠᱚ ᱡᱚᱢᱟ ᱦᱚᱲ ᱫᱚ, ᱟᱫᱚ ᱱᱮᱛᱟᱨ ᱫᱚ ᱱᱟᱦᱟᱜ ᱠᱚ ᱡᱚᱢᱮᱫ ᱠᱟᱱ ᱜᱤᱭᱟ ᱠᱤᱪᱷᱩ ᱠᱤᱪᱷᱩ ᱦᱚᱲ᱾ ᱟᱫᱚ, ᱮᱴᱟᱜ ᱠᱷᱚᱱ ᱜᱮᱣ ᱟᱹᱜᱩᱭᱟ ᱟᱞᱮᱥᱮᱫ ᱫᱚ ᱦᱚᱲ ᱫᱚ ᱵᱟᱠᱚ ᱜᱚᱡ ᱠᱚᱣᱟ᱾
ᱚ
ᱟᱨ ᱛᱟᱦᱞᱮ ᱟᱯᱮ ᱫᱚ ᱥᱩᱠᱨᱤ ᱫᱚ ᱟᱹᱛᱩ ᱨᱮᱯᱮ ᱜᱚᱡ ᱠᱚᱣᱟ ᱥᱮ ᱵᱟᱡᱟᱨ ᱠᱷᱚᱱ?
ᱟᱞᱮ ᱫᱚ ᱥᱩᱠᱨᱤ ᱫᱚᱞᱮ ᱜᱚᱡ ᱠᱚᱜᱮᱭᱟ ᱟᱞ ᱯᱚᱨᱚᱵᱽ ᱠᱚ ᱦᱩᱭᱩᱜ ᱫᱚ ᱚᱱᱮ ᱩᱱᱞᱮ ᱜᱚᱡ ᱠᱚᱣᱟ ᱟᱨ ᱚᱱᱮ ᱥᱟᱠᱨᱟᱛᱚᱜᱼᱟᱞᱮ ᱥᱟᱠᱨᱟᱛᱚᱜ ᱫᱚᱞᱮ, ᱩᱱᱞᱮ ᱜᱚᱡ ᱩᱱᱠᱚ ᱜᱚᱡ ᱠᱚᱣᱟ᱾
ᱟᱨ ᱱᱚᱝᱠᱟ ᱮᱢᱱᱤ ᱫᱤᱱ ᱨᱮᱫᱚ ᱥᱩᱠᱨᱤ ᱫᱚ ᱛᱟᱦᱚᱞᱮ ᱵᱟᱯᱮ ᱜᱚᱡ ᱠᱚᱣᱟ?
ᱤᱢᱱᱤ ᱫᱤᱱ ᱨᱮ ᱦᱮᱸ ᱜᱚᱡ ᱠᱚᱜᱮᱭᱟᱠᱚ, ᱜᱚᱡ ᱫᱚ ᱟᱨᱦᱚᱸ ᱟᱞᱮ ᱥᱮᱫ ᱫᱚ ᱵᱮᱥᱤ ᱚᱱᱠᱟ ᱟᱨᱠᱤ ᱤᱭᱟᱹ ᱛᱮᱠᱚ ᱟᱠᱷᱨᱤᱧ ᱠᱚᱣᱟ ᱚᱱᱠᱟᱻᱻ ᱤᱭᱟᱹ ᱛᱮᱜᱮ ᱠᱚ ᱤᱫᱤ ᱠᱚᱣᱟ ᱡᱮᱣᱮᱫ ᱛᱮᱜᱮ ᱠᱚ ᱤᱫᱤ ᱠᱚᱣᱟ ᱨᱤᱯᱩᱡᱤ ᱠᱚ ᱦᱤᱡᱩᱜ ᱟᱠᱚ ᱟᱨᱠᱤ ᱩᱱᱠᱩ ᱠᱚ ᱤᱫᱤ ᱠᱚᱣᱟ᱾
ᱟᱪᱪᱷᱟ᱾
ᱦᱚᱭ
ᱛᱟᱦᱚᱞᱮ ᱟᱯᱮ ᱦᱚᱲ ᱫᱚ ᱵᱟᱯᱮ ᱜᱚᱡ ᱠᱚᱣᱟ ᱛᱟᱦᱚᱞᱮ ᱥᱩᱠᱨᱤ ᱠᱚᱫᱚ ᱵᱟᱝ?
ᱜᱚᱡ ᱫᱚᱞᱮ ᱜᱚᱡ ᱠᱚᱜᱤᱭᱟ ᱢᱟᱱᱮᱼᱼ ᱚᱠᱚᱭ ᱜᱚᱡ ᱚᱠᱚᱭ ᱥᱩᱠᱨᱤ ᱟᱫᱚ ᱡᱷᱚᱛᱚ ᱛᱚ ᱢᱤᱫ ᱨᱚᱠᱚᱢ ᱠᱟᱛᱮᱫ ᱫᱚ ᱛᱟᱨᱯᱚᱨᱮ ᱦᱟᱸᱜ ᱵᱟᱝᱠᱚ ᱤᱭᱟᱹ ᱠᱚᱣᱟ ᱜᱚᱡᱼᱼ ᱛᱮ ᱦᱚᱸᱛᱚ ᱤᱱᱟᱹ ᱯᱚᱭᱥᱟ ᱜᱮ ᱦᱩᱭᱩᱜᱼᱟ ᱟᱨ ᱵᱟᱝ ᱦᱮᱡ ᱠᱟᱛᱮ ᱦᱚᱸ ᱤᱱᱟᱹ ᱯᱚᱭᱥᱟ ᱜᱮ ᱦᱩᱭᱩᱜᱼᱟ᱾
ᱚ ᱟᱞᱮᱥᱮᱫ ᱫᱚ ᱟᱹᱛᱩᱳ ᱚᱲᱟᱜ ᱨᱮᱜᱮ ᱱᱟᱦᱟᱜ ᱠᱚ ᱜᱚᱡ ᱠᱚᱣᱟ ᱟᱨᱼᱼ
ᱜᱮᱫ ᱴᱷᱤᱠ ᱠᱟᱛᱮᱫ ᱟᱫᱚ ᱦᱟᱴ ᱠᱚ ᱤᱫᱤᱭᱟ ᱟᱫᱚ ᱠᱚ ᱟᱹᱷᱨᱤᱧ ᱠᱮᱫ ᱜᱮ᱾
ᱚᱸᱻ ᱟᱞᱮ ᱥᱮᱱ ᱦᱚᱸ ᱦᱟᱴ ᱫᱚᱠᱚ ᱤᱫᱤ ᱵᱟᱲᱟᱭ ᱜᱮᱭᱟ ᱟᱫᱚ ᱱᱚᱫᱚ ᱟᱫᱚᱼᱼ ᱟᱠᱷᱨᱤᱧ ᱪᱟᱵᱟᱜ ᱜᱤᱭᱟ ᱟᱨᱠᱤ ᱫᱚᱢᱮ ᱢᱟᱨᱟᱝ ᱢᱟᱨᱟᱝ ᱥᱩᱠᱨᱤ ᱫᱚ ᱚᱠᱚᱭ ᱜᱚᱡ ᱠᱚᱣᱟ ᱟᱨᱠᱤ
ᱦᱩᱢ
ᱦᱩᱸ ᱚᱱᱠᱟ ᱦᱩᱰᱤᱧ ᱦᱩᱰᱤᱧ ᱠᱚᱜᱮ ᱛᱟᱦᱚᱞᱮ ᱟᱯᱮᱥᱮᱫ ᱫᱚ ᱵᱤᱨ ᱥᱩ ᱵᱤᱼᱼ ᱤᱭᱟᱹ ᱵᱤᱨ ᱥᱩᱠᱨᱤ ᱫᱚ ᱢᱮᱱᱟᱜ ᱠᱚᱣᱟ ᱥᱮ ᱵᱟᱝ?
ᱵᱤᱨ ᱥᱩᱠᱨᱤ ᱫᱚ ᱟᱞᱮᱥᱮᱫ ᱫᱚ ᱟᱞᱮ ᱟᱛᱩ ᱥᱩᱨ ᱠᱚᱨᱮᱫᱚ ᱵᱟᱹᱱᱩᱜ ᱠᱚᱣᱟ ᱛᱚᱵᱮ ᱥᱟᱜᱤᱧ ᱧᱚᱜ ᱨᱮ ᱢᱮᱱᱟᱜ ᱠᱚᱣᱟ᱾
ᱡᱟᱦᱟᱸ ᱠᱚᱨᱮ ᱱᱟᱦᱟᱜ ᱥᱮᱸᱫᱽᱨᱟ ᱠᱚᱞᱮ ᱪᱟᱞᱟᱣ ᱵᱟᱲᱟᱜᱼᱟ ᱚᱱᱟ ᱠᱚᱨᱮ ᱢᱮᱱᱟᱜ᱾ ᱚᱱᱛᱮ ᱫᱚ ᱱᱟᱦᱟᱜ ᱦᱚᱲ ᱟᱛᱩ ᱦᱮᱸ ᱜᱚᱡ ᱵᱟᱲᱟ ᱫᱚᱞᱮ ᱜᱚᱡ ᱵᱟᱲᱟ ᱠᱚᱜᱮᱭᱟ ᱵᱤᱨ ᱥᱩᱠᱨᱤ ᱫᱚ ᱡᱚᱢ ᱨᱮᱦᱚᱸ ᱵᱷᱟᱜᱤ ᱥᱤᱵᱤᱞᱟᱠᱚ ᱟᱨ ᱟᱯᱮ ᱥᱮᱫ ᱵᱤᱨ ᱥᱩᱠᱨᱤ ᱢᱮᱱᱟᱜ ᱠᱚᱣᱟ?
ᱦᱮᱸ ᱢᱮᱱᱟᱜ ᱠᱚᱣᱟ ᱚᱱᱠᱟ ᱪᱟᱞᱟᱜ ᱜᱮᱭᱟᱠᱚ ᱜᱚᱡ ᱠᱚᱜᱮᱭᱟᱠᱚ
ᱟᱪᱪᱷᱟ ᱚᱱᱟ ᱥᱟᱨᱡᱚᱢ ᱵᱤᱨ ᱨᱮᱜᱮ ᱢᱮᱱᱟᱜ ᱠᱚᱣᱟ ᱥᱮᱪᱮᱫ?
ᱦᱳᱭ ᱢᱮᱱᱟᱜ ᱠᱚᱣᱟ
ᱟᱪᱪᱷᱟ ᱛᱟᱦᱚᱞᱮ ᱵᱤᱨ ᱛᱚ ᱟᱹᱰᱤ ᱢᱟᱨᱟᱝ ᱪᱤᱠᱟᱹ ᱛᱮᱠᱚ ᱜᱚᱡ ᱠᱚᱣᱟ?
ᱟᱫᱚ ᱚᱱᱠᱟ ᱜᱮ ᱟᱫᱚ ᱡᱩᱫᱤ ᱥᱩᱠᱨᱤ ᱵᱟᱰᱟᱭᱟᱠᱚ ᱛᱚ ᱢᱤᱫᱴᱟᱝ ᱡᱟᱭᱜᱟ ᱨᱮ ᱢᱮᱱᱟᱭᱟ ᱥᱩᱠᱨᱤ ᱟᱫᱚ ᱚᱱᱠᱟᱛᱮᱼᱼ ᱛᱚ ᱦᱚᱨ ᱠᱚ ᱪᱟᱞᱟᱜ ᱟᱠᱚ ᱟᱛ ᱨᱮᱱ ᱦᱚᱨ ᱦᱮᱸ ᱪᱟᱞᱟᱣ ᱱᱟᱠᱚ, ᱛᱟᱯᱚᱨ ᱚᱱᱟ ᱚᱱᱟ ᱡᱟᱭᱜᱟ ᱢᱟᱱᱮ ᱡᱛᱟ ᱠᱚ ᱜᱷᱮᱨᱟ ᱮᱥᱮᱫᱟᱠᱚ ᱟᱫᱚ ᱥᱩᱠᱨᱤ ᱫᱚ ᱪᱤᱠᱟᱹᱛᱮ ᱯᱟᱼᱼ ᱯᱟᱨᱚᱢᱚᱜ ᱟᱭ ᱟᱫᱚ ᱠᱮᱪᱟ ᱠᱚ ᱤᱫᱤ ᱠᱟᱜᱼᱟ ᱠᱚ ᱱᱚᱣᱟ ᱛᱮᱠᱚ ᱪᱟᱯᱟᱫᱭᱟ ᱦᱩᱢ ᱟᱨᱠᱤ ᱞᱟᱴᱟ ᱞᱟᱴᱟ ᱵᱤᱨ ᱢᱮᱱᱟᱜᱼᱟ ᱛᱚ ᱩᱱᱠᱩ ᱛᱠᱚ ᱵᱩᱡ ᱟᱠᱚ ᱡᱮ ᱥᱩᱠᱨᱤ ᱚᱠᱟᱴᱷᱮᱱ ᱢᱮᱱᱟᱭᱟ᱾
ᱦᱳᱭ ᱟᱞᱮ ᱥᱮᱫ ᱦᱚᱸ ᱚᱱ ᱠᱟᱜᱮ᱾ ᱟᱫᱚ? ᱩᱱᱟᱹᱜ ᱢᱟᱨᱟᱝ ᱢᱟᱨᱟᱝ ᱵᱤᱨ ᱫᱚ ᱵᱟᱹᱱᱩᱜᱼᱟ ᱛᱚ ᱟᱞᱮ ᱥᱮᱫ ᱫᱚ ᱵᱤᱨ ᱥᱩᱠᱨᱤ ᱫᱚ ᱱᱚᱝᱠᱟ ᱠᱟᱹᱴᱤᱡ ᱠᱟᱹᱴᱤᱡ ᱡᱷᱩᱯ ᱡᱷᱟᱲ ᱜᱟᱡᱟᱲ ᱠᱚᱨᱮ ᱱᱟᱦᱟᱜ ᱠᱚ ᱛᱟᱦᱮᱱᱟ᱾ ᱱᱚᱣᱟ ᱠᱚᱨᱮ ᱜᱮ ᱧᱟᱢ ᱫᱚᱠᱚ ᱧᱟᱢᱚᱜᱼᱟ᱾
ᱚ
ᱟᱨ ᱚᱱᱠᱟᱱ ᱞᱟᱹᱴᱩ ᱵᱤᱨ ᱠᱚᱫᱚ ᱵᱟᱹᱱᱩᱜ ᱛᱮ ᱥᱩᱠᱨᱤ ᱠᱚ ᱦᱚᱸ ᱟᱹᱰᱤ ᱫᱚ ᱵᱟᱝ ᱢᱩᱥᱠᱤᱞᱼᱼ ᱥᱩᱵᱤᱫᱟ
ᱦᱮᱸ ᱟᱫᱚ ᱟᱞᱮ ᱥᱮᱫ ᱫᱚ ᱥᱟᱨᱡᱚᱢ ᱵᱤᱨ ᱢᱮᱱᱟᱜ ᱨᱮᱦᱚᱸᱼᱼ ᱟᱫᱚ, ᱜᱚᱴᱟ ᱫᱚ ᱵᱟᱠᱚ ᱛᱟᱦᱮᱱᱟ ᱛᱚ ᱥᱩᱠᱨᱤ ᱟᱠᱟᱨᱮ ᱫᱚᱢᱮ ᱞᱟᱴᱟ ᱜᱮᱭᱟ ᱚᱱᱟ ᱠᱚᱨᱮ ᱜᱮᱠᱚ ᱛᱟᱦᱮᱱᱟ ᱟᱨᱠᱤ᱾
ᱟᱪᱪᱷᱟ
ᱦᱚᱸ
ᱛᱟᱦᱚᱞᱮ ᱟᱯᱮ ᱥᱮᱫ ᱫᱚ ᱵᱤᱨ ᱨᱮᱱᱟᱜ ᱢᱩᱪᱟᱹᱫ ᱫᱚ ᱢᱮᱱᱟᱜ ᱟᱥᱮ ᱵᱟᱝ?
ᱢᱮᱱᱟᱜ ᱜᱮᱭᱟ ᱵᱤᱨ ᱨᱮᱱᱟᱜ ᱢᱩᱪᱟᱹᱫ ᱦᱚᱸ ᱢᱩᱪᱟᱹᱫ ᱫᱚ᱾ ᱟᱨ ᱜᱚᱴᱟ ᱫᱚ ᱟᱫᱚ ᱟᱞᱮᱭᱟᱜ ᱵᱤᱨ ᱫᱚ ᱵᱟᱝ ᱵᱟᱝ ᱠᱟᱱ ᱫᱚ ᱟᱨᱦᱚ ᱮᱴᱟᱜ ᱦᱚᱲᱟᱜ ᱵᱤᱨ ᱚᱸᱰᱮ ᱠᱟᱹᱴᱤᱡ ᱯᱷᱟᱠᱟᱼᱼ ᱯᱷᱟᱠᱟ ᱛᱟᱦᱮᱱᱟ᱾
ᱟᱪᱪᱷᱟ ᱟᱪᱪᱷᱟ᱾
ᱦᱚᱸ
ᱟᱨ ᱵᱩᱨᱩ ᱠᱚ ᱢᱮᱱᱟᱜᱼᱟ ᱥᱮ ᱪᱮᱫ ᱟᱯᱮ ᱥᱮᱜ ᱦᱚᱸ?
ᱵᱟᱝ ᱟᱞᱮ ᱥᱮᱫ ᱫᱚ ᱵᱩᱨᱩ ᱠᱚᱫᱚ ᱯᱟᱪᱩᱜᱼᱟ। ᱩᱸᱻ ᱟᱯᱮᱥᱮᱫ ᱫᱚ ᱢᱮᱱᱟᱜᱼᱟ ᱵᱩᱨᱩ ᱠᱚ?
ᱵᱟᱹᱱᱩᱜᱼᱟ ᱟᱞᱮ ᱥᱮᱫ ᱦᱚᱸ ᱟᱡᱚᱢ ᱟᱠᱟᱫᱟᱹᱧ ᱵᱩᱨᱩ ᱨᱮ ᱵᱟᱝᱢᱟ ᱵᱩᱨᱩ ᱵᱚᱸᱜᱟ ᱦᱩᱭᱩᱜᱼᱟ ᱥᱮ ᱪᱮᱫ? ᱱᱚᱜᱼᱚᱭ ᱫᱟᱨᱟᱭ ᱠᱟᱱ ᱟᱨ ᱠᱤᱪᱷᱩ ᱫᱤᱱ ᱯᱚᱨᱮ
ᱦᱳᱭ ᱦᱳᱭᱳᱜ ᱜᱮᱭᱟ ᱱᱚᱜᱼᱚᱭ ᱟᱫᱚ ᱟᱞᱮᱥᱮᱱ ᱠᱷᱚᱱᱟᱜ ᱫᱚ ᱠᱟᱹᱴᱤᱡ ᱥᱟ. ᱜᱤᱧ ᱜᱮᱭᱟ ᱥᱟ. ᱜᱤᱧ ᱜᱮ ᱨᱮᱦᱚ ᱪᱟᱞᱟᱜ ᱜᱮᱭᱟᱞᱮ ᱚᱱᱠᱟ ᱜᱟᱹᱰᱤ ᱠᱚ ᱵᱷᱟᱲᱟ ᱠᱟᱛᱮ
ᱟᱪᱪᱷᱟ
ᱦᱳᱭ ᱦᱳᱭ
ᱛᱟᱞᱦᱮ ᱵᱩᱨᱩ ᱵᱚᱸᱜᱟ ᱫᱚᱯᱮ ᱪᱟᱞᱟᱣ ᱵᱟᱲᱟᱣ ᱠᱟᱱ ᱜᱮᱭᱟ ᱵᱟᱝ?
ᱦᱮᱸ ᱪᱟᱞᱟᱣ ᱵᱟᱲᱟᱣ ᱠᱟᱱ ᱜᱮᱭᱟᱞᱮ
ᱟᱪᱪᱷᱟ ᱛᱟᱞᱦᱮ ᱚᱸᱰᱮ ᱫᱚᱠᱚ ᱵᱚᱸᱜᱟ ᱵᱩᱨᱩᱭᱟ ᱟᱨ ᱠᱚ ᱮᱱᱮᱡ ᱥᱮᱨᱮᱧ ᱜᱮᱭᱟ ᱥᱮ ᱪᱮᱫ ᱚᱸᱰᱮ ᱫᱚ?
ᱦᱳᱭ ᱵᱩ ᱢᱟᱱᱮ ᱵᱩᱨᱩ ᱨᱮ ᱱᱚᱜ-ᱚᱭ ᱪᱟᱞᱟᱜ-ᱟ ᱛᱚ ᱵᱩᱨᱩ ᱨᱮᱫᱚ ᱢᱟᱱᱮ ᱵᱚᱸᱜᱟ ᱵᱩᱨᱩ ᱦᱩᱭᱩᱜᱼᱟ ᱱᱚᱱᱛᱮ ᱦᱟᱱᱮ ᱡᱟᱦᱟ ᱤᱭᱟᱹ ᱠᱚ ᱞᱟᱹᱭᱟ ᱢᱟᱱᱮ ᱮᱴᱟᱜ ᱥᱮᱫ ᱨᱮ ᱮᱱᱮᱡ ᱥᱮᱨᱮᱧ ᱫᱚ ᱦᱩᱭᱩᱜᱼᱟ ᱟᱨᱠᱤ
ᱟᱪᱪᱷᱟ ᱛᱩᱢᱫᱟᱜ ᱴᱟᱢᱟᱠ ᱛᱮᱜᱮ ᱥᱮ ᱪᱮᱫ ᱛᱮᱠᱚ ᱮᱱᱮᱡ ᱥᱮᱨᱮᱧᱟ?
ᱦᱳᱭ ᱛᱩᱢᱫᱟᱜ ᱴᱟᱢᱟᱠ ᱠᱚᱛᱮ ᱜᱮ।
ᱟᱪᱪᱷᱟ ᱚᱱᱟ ᱵᱩᱨᱩ ᱵᱚᱸᱜᱟ ᱫᱚ ᱥᱟᱱᱛᱟᱲ ᱜᱮᱠᱚ ᱯᱩᱡᱟᱹᱭᱟ ᱥᱮ ᱮᱴᱟᱜ ᱠᱚ?
ᱵᱟᱝᱟ ᱚᱸᱰᱮ ᱫᱚ ᱥᱟᱱᱛᱟᱲ ᱜᱮᱠᱚ ᱯᱩᱡᱟᱹᱭᱟ ᱟᱨᱠᱤ ᱮᱴᱟᱜ ᱠᱚᱫᱚ ᱵᱟᱝ।
ᱚ ᱟᱸᱡᱚᱢ ᱟᱠᱟᱫᱟᱹᱧ ᱟᱹᱰᱤ ᱫᱚᱢᱮᱞ ᱫᱚᱢᱮᱞ ᱦᱚᱲ ᱠᱚᱠᱚ ᱪᱟᱞᱟᱜᱼᱟ ᱥᱟᱹᱜᱤᱧ ᱥᱟᱹᱜᱤᱧ ᱠᱷᱚᱱ, ᱨᱟᱹᱥᱠᱟᱹᱜ ᱟᱠᱚ ᱮᱱᱮᱡ ᱥᱮᱨᱮᱧ ᱟᱠᱚ। ᱟᱫᱚ ᱛᱟᱦᱚᱞᱮ ᱵᱚᱸᱜᱟ ᱵᱩᱨᱩ ᱫᱚ ᱵᱩᱨᱩ ᱪᱮᱛᱟᱱ ᱨᱮ ᱦᱩᱭᱩᱜ ᱟ ᱥᱮ, ᱡᱟᱦᱟᱸ ᱞᱟᱛᱟᱨ ᱨᱮ? ᱥᱮ ᱪᱮᱜ ᱞᱮᱠᱟ? ᱨᱚᱲ ᱟᱸᱡᱚᱢᱚᱜ ᱠᱟᱱᱟ?
ᱦᱮᱸ
ᱚ ᱟᱪᱪᱷᱟ ᱛᱟᱦᱚᱞᱮ ᱚᱸᱰᱮ ᱫᱚ ᱟᱹᱰᱤ ᱟᱭᱢᱟ ᱥᱟᱹᱜᱤᱧ ᱥᱟᱹᱜᱤᱧ ᱨᱮᱱ ᱦᱚᱲ ᱠᱚ ᱦᱤᱡᱩᱜᱼᱟ ᱵᱟᱝ?
ᱦᱳᱭ ᱟᱹᱰᱤ ᱥᱟᱹᱜᱤᱧ ᱥᱟᱹᱜᱤᱧ ᱨᱮᱱ ᱦᱚᱲ ᱜᱮᱠᱚ ᱦᱤᱡᱩᱜ ᱜᱮᱭᱟ ᱟᱨᱠᱤ ᱚᱝᱠᱟ ᱜᱟᱹᱰᱤ ᱠᱚ ᱵᱷᱟᱲᱟ ᱠᱟᱛᱮᱜ ᱟᱨ ᱚᱠᱚᱭ ᱫᱚᱠᱚ ᱵᱟᱥ ᱠᱚᱛᱮ ᱠᱚ ᱦᱤᱡᱩᱜᱼᱟ
ᱢᱤ ᱥᱤᱧ ᱜᱮ ᱦᱩᱭᱩᱜ ᱜᱮᱭᱟ ᱱᱚᱣᱟ ᱵᱚᱸᱜᱟ ᱫᱚ ᱥᱮ ᱵᱟᱨ ᱯᱮ ᱫᱤᱱ?
ᱵᱟᱝᱟ ᱵᱟᱨ ᱥᱤᱧ ᱦᱩᱭᱩᱜᱼᱟ ᱢᱤᱫ ᱯᱚᱨ ᱢᱟᱱᱮ ᱯᱚᱨ ᱯᱚᱛᱷᱚᱢ ᱫᱤᱱ ᱫᱚ ᱯᱩᱡᱟᱹᱭᱟᱠᱚ ᱛᱟᱯᱚᱨ ᱫᱚᱥᱟᱨ ᱫᱤᱱ ᱫᱚ ᱯᱚᱨᱚᱵᱽ ᱦᱩᱭᱩᱜᱼᱟ ᱟᱨᱠᱤ
ᱟᱪᱪᱷᱟ
ᱦᱳᱭ
ᱟᱹᱰᱤ ᱱᱟᱯᱟᱭ ᱟᱞᱮ ᱥᱮᱫ ᱢᱟ ᱱᱚᱝᱠᱟ ᱵᱩᱨᱩ ᱵᱚᱸᱜᱟ ᱦᱚᱸ ᱵᱟᱹᱱᱩᱜᱼᱟ ᱟᱨ ᱢᱟᱜᱢᱚᱬᱮ ᱠᱚᱦᱚᱸ ᱵᱟᱹᱱᱩᱜᱼᱟ ᱥᱟᱶᱛᱮ ᱟᱢᱵᱟᱵᱚᱛᱤ ᱛᱤ ᱠᱚᱦᱚᱸ ᱵᱟᱹᱱᱩᱜᱼᱟ ᱟᱫᱚ ᱟᱞᱮ ᱥᱮᱱ ᱦᱚᱲ ᱫᱚ ᱱᱟᱼᱦᱟᱸᱜ ᱵᱟᱠᱚ ᱵᱟᱲᱟᱭᱟ ᱱᱚᱣᱟ ᱟᱢᱵᱟᱵᱚᱛᱤ ᱪᱮᱫ ᱠᱟᱱᱟ ᱢᱟᱜᱢᱚᱬᱮ ᱪᱮᱜ ᱠᱟᱱᱟ ᱵᱩᱨᱩ ᱵᱚᱸᱜᱟ ᱜᱮ ᱪᱮᱜ ᱠᱟᱱᱟ ᱱᱚᱣᱟ ᱠᱚᱫᱚ ᱵᱟᱠᱚ ᱵᱟᱲᱟᱭᱟ। ᱟᱫᱚ ᱟᱸᱡᱚ ᱟᱸᱡᱚᱢ ᱟᱠᱟᱫᱟᱹᱧ ᱟᱯᱮ ᱥᱮᱫ ᱨᱮᱜᱮ ᱱᱟ-ᱦᱟᱸᱜ ᱥᱤᱞᱫᱟᱹ ᱯᱟᱛᱟ ᱠᱚ ᱦᱳᱭᱳᱜᱼᱟ ᱥᱮ ᱯᱟᱛᱟᱵᱤᱰᱟᱹ ᱯᱮ ᱢᱮᱛᱟᱜ ᱫᱚ
ᱦᱳᱭ ᱦᱳᱭ ᱦᱳᱭᱳᱜ ᱚᱱ ᱚᱱᱛᱮ ᱜᱮ ᱟᱨᱠᱤ ᱡᱟᱦᱟᱸ ᱵᱩᱨᱩ ᱵᱚᱸᱜᱟ ᱦᱩᱭᱩᱜ ᱜᱮᱭᱟ ᱚᱱᱛᱮ ᱜᱮ ᱦᱩᱭᱩᱜ ᱜᱮᱭᱟ ᱟᱨᱠᱤ ᱚᱱᱟᱦᱚᱸ ᱵᱟᱝ ᱥᱩᱨᱟ ᱟᱨᱠᱤ ᱥᱟᱹᱜᱤᱧ ᱜᱮᱭᱟ ᱟᱞᱮ ᱴᱷᱮᱱ ᱠᱷᱚᱱᱟᱜ ᱫᱚ ᱚᱸᱰᱮ ᱦᱚᱸ ᱢᱟᱱᱮ ᱜᱟᱹᱲᱤ ᱵᱷᱟᱲᱟ ᱠᱟᱛᱮᱜ ᱜᱮᱞᱮ ᱪᱟᱞᱟᱜ ᱜᱮᱭᱟ।
ᱦᱮᱸ ᱟᱸᱡᱚᱢ ᱫᱩᱧ ᱟᱸᱡᱚᱢ ᱟᱠᱟᱫᱟ ᱟᱫᱚ ᱪᱟᱞᱟᱣ ᱫᱚ ᱱᱟᱜ ᱠᱷᱟᱱ ᱵᱟᱝ ᱦᱩᱭ ᱠᱟᱱᱟ ᱛᱚ ᱡᱟᱦᱟᱸ ᱛᱤᱥ ᱠᱚᱨᱮ ᱡᱩᱫᱤ ᱱᱚᱝᱠᱟ ᱚᱠ ᱛᱚ ᱠᱚ ᱧᱟᱢᱚᱜ ᱠᱷᱟᱡ ᱱᱟᱦᱟᱸᱜ ᱟᱫᱚ ᱪᱟᱞᱟᱜ ᱦᱩᱭᱩᱜᱼᱟ ᱱᱚᱣᱟ ᱯᱟᱛᱟᱵᱤᱰᱟᱹ ᱧᱮᱞ ᱱᱟᱦᱟᱸᱜ ᱥᱮ ᱵᱩᱨᱩ ᱵᱚᱸᱜᱟ ᱧᱮᱞ।
ᱚᱻ ᱦᱳᱭ ᱚᱸᱰᱮ ᱦᱚᱸ ᱟᱨᱠᱤ ᱯᱟᱴᱟᱵᱤᱰᱟᱹ ᱡᱟᱦᱟᱸᱨᱮ ᱦᱩᱭᱩᱜ-ᱟ ᱟᱨ ᱚᱸᱰᱮ ᱦᱚᱸ ᱢᱟᱱᱮ ᱥᱟᱺᱜᱤᱧ ᱥᱟᱺᱜᱤᱧ ᱠᱷᱚᱱᱟᱜ ᱦᱚᱲ ᱠᱚ ᱦᱤᱡᱩᱜ-ᱟ ᱟᱨᱠᱤ
ᱦᱳᱭ
ᱦᱩ
ᱟᱫᱚ ᱚᱱᱟ ᱯᱟᱴᱟᱵᱤᱸᱰᱟᱹ ᱵᱟᱨ ᱯᱮ ᱫᱤᱱ ᱦᱩᱭᱩᱜ-ᱟ ᱥᱮ ᱪᱮᱫ?
ᱚᱸᱰᱮ ᱚᱱᱟ ᱫᱚ ᱱᱟᱜ ᱠᱷᱟᱱ ᱤᱭᱟᱹ ᱢᱮᱞᱟ ᱠᱚ ᱦᱩᱭᱩᱜ ᱜᱮᱭᱟ ᱛᱚ᱾
ᱟᱪᱪᱷᱟ
ᱦᱩᱸ ᱢᱟᱱᱮ ᱚᱸᱰᱮ ᱦᱚᱸ ᱵᱟᱨ ᱵᱟᱨ ᱥᱤᱧ ᱫᱷᱚᱨᱮ ᱜᱮ ᱢᱟᱱᱮ ᱯᱩᱡᱟᱹ ᱠᱚ ᱦᱩᱭᱩᱜ-ᱟ ᱛᱚ
ᱦᱳᱭ ᱦᱳᱭ
ᱦᱩᱸ
ᱟᱫᱚ ᱟᱹᱰᱤ ᱱᱟᱯᱟᱭ ᱵᱩᱡᱷᱟᱹᱣᱱᱟ, ᱱᱚᱝᱠᱟ ᱟᱯᱮ ᱥᱮᱱᱟᱜ ᱱᱚᱣᱟ ᱠᱚ ᱟᱸᱡᱚᱢ ᱠᱟᱛᱮ ᱟᱨ ᱟᱞᱮ ᱥᱮᱫ ᱢᱟ ᱱᱟᱦᱟᱸᱜ ᱵᱟᱝ ᱦᱩᱭᱩᱜ-ᱟ ᱚᱱᱟᱛᱮ ᱟᱹᱰᱤ ᱵᱷᱟᱜᱮ ᱜᱤᱧ ᱵᱩᱡ ᱠᱮᱫᱟ ᱟᱫᱚᱧ ᱞᱟᱹᱭ ᱫᱟ ᱛᱟᱦᱚᱞᱮ ᱱᱤᱛᱳᱜ ᱫᱚ ᱱᱤᱝᱠᱟ ᱜᱮᱞᱟᱝ ᱨᱚᱯᱚᱲ ᱟ ᱦᱮᱸ
ᱦᱮᱸ ᱦᱮᱸ ᱴᱷᱤᱠ ᱜᱮᱭᱟ ᱛᱟᱦᱚᱞᱮ
ᱦᱳᱭ
ᱦᱳᱭ ᱦᱳᱭ